ᱦᱮᱞᱳ
ᱦᱮᱸ ᱜᱚᱢᱠᱮ ᱡᱚᱦᱟᱨ ᱜᱮ᱾
ᱦᱮᱸ ᱡᱚᱦᱟᱨ ᱜᱮ ᱨᱚᱲ ᱠᱚ ᱟᱸᱡᱚᱢᱚᱜ ᱠᱟᱱᱟ ᱛᱚ ᱱᱚᱛᱮ ᱠᱷᱚᱱ
ᱦᱮᱸ ᱜᱚᱢᱠᱮ ᱟᱸᱡᱚᱢᱚᱜ ᱠᱟᱱᱟ ᱜᱚᱢᱠᱮ ᱟᱹᱞᱤᱧᱟᱜ ᱫᱚ?
ᱦᱮᱸ ᱴᱷᱤᱠ ᱴᱷᱟᱠ ᱜᱮ ᱟᱸᱚᱢᱚᱜ ᱠᱟᱱᱟ ᱛᱳ᱾
ᱟᱪᱪᱷᱟ ᱜᱚᱢᱠᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱟᱯᱮ ᱥᱮᱱ ᱜᱮ ᱚᱠᱟ ᱞᱮᱠᱟ ᱢᱮᱱᱟᱜ ᱯᱮᱭᱟ ᱫᱟᱜ ᱡᱟᱹᱯᱩᱫ ᱚᱠᱟ ᱞᱮᱠᱟ ᱟᱯᱮ ᱥᱮᱱ ᱫᱚ?
ᱟᱞᱮ ᱥᱮᱫ ᱱᱚᱝᱠᱟ ᱫᱟᱜ ᱡᱟᱹᱯᱩᱫ ᱫᱚ ᱱᱟᱜ ᱵᱟᱨᱥᱤᱧ ᱜᱟᱱ ᱜᱮ ᱫᱟᱜ ᱡᱟᱹᱯᱩᱫ ᱵᱟᱲᱟ ᱞᱮᱫᱟᱭ ᱟᱫ ᱱᱤᱛᱚᱜ ᱫᱚ ᱱᱟᱜ ᱛᱮᱦᱮᱧ ᱫᱚ ᱱᱚᱝᱠᱟᱱ ᱨᱤᱢᱤᱞ ᱨᱤᱢᱤᱞ ᱟᱠᱟᱫᱟᱭ ᱫᱟᱜ ᱵᱟᱱᱩᱜ-ᱟ ᱟᱫᱚ ᱱᱤᱛᱚᱜ ᱫᱚ ᱥᱤᱛᱩᱝ ᱟᱠᱟᱫ-ᱟᱭ ᱟᱫ᱾ ᱚᱱᱟᱜᱮ ᱫᱟᱜ ᱡᱟᱹᱯᱩᱫ ᱡᱟᱹᱲᱤ ᱨᱮᱭᱟᱜ ᱵᱷᱚᱨᱥᱟ ᱢᱮᱱᱟᱜ ᱞᱮᱭᱟ ᱪᱟᱥ ᱵᱟᱠᱷᱟᱱ ᱪᱟᱥ ᱥᱤᱡᱤᱱ ᱠᱚᱢᱟ ᱵᱟᱝ ᱞᱟᱦᱟ ᱤᱫᱤ ᱜᱟᱱᱚᱜ ᱠᱟᱱᱟ᱾
ᱳᱭ
ᱢᱟᱱᱮ ᱟᱯᱮ ᱥᱮᱫ ᱫᱚ ᱚᱱᱠᱟ ᱚᱠᱟ ᱞᱮᱠᱟ ᱫᱟᱜ ᱡᱟᱹᱲᱤ ᱠᱚ ᱟᱛᱮ?
ᱟᱞᱮᱥᱮᱱ ᱦᱚᱸ ᱛᱮᱦᱮᱧ ᱫᱚ ᱠᱟᱹᱴᱤᱡ ᱮ ᱨᱤᱢᱤᱞ ᱨᱤᱢᱤᱞ ᱧᱚᱜ ᱟᱠᱟᱫᱼᱟᱭ᱾
ᱚ ᱚ
ᱫᱟᱜ ᱫᱚ ᱱᱟᱜ ᱟᱹᱣᱨᱤ ᱫᱟᱜᱟᱭ ᱱᱟᱜ᱾
ᱱᱩᱠᱩ ᱛᱚᱞᱟ ᱜᱤᱰᱤ ᱠᱚᱫᱚ ᱦᱩᱭᱩᱜ ᱠᱟᱱ ᱠᱟᱢᱤ ᱦᱤᱥᱟᱵ ᱞᱮᱠᱟ ᱦᱩᱭ ᱨᱤᱜᱤ
ᱦᱮᱸ ᱠᱤᱪᱷᱩ ᱠᱤᱪᱷᱩ ᱫᱚ ᱦᱩᱭ ᱠᱟᱱᱟ ᱱᱟᱦᱟᱜ ᱟᱨ ᱟᱨᱦᱚᱸ ᱟᱹᱣᱨᱤ ᱜᱤᱲᱤ-ᱟ ᱚᱱᱟ ᱠᱚᱫᱚ ᱵᱟᱭ ᱫᱟᱲᱮᱭᱟᱜ ᱠᱷᱟᱱ ᱚᱠᱟ ᱞᱮᱠᱟᱢ ᱞᱟᱹᱭ᱾
ᱮ ᱜᱚᱝᱠᱮ ᱛᱟᱦᱚᱞᱮ ᱵᱟᱹᱭᱦᱟᱹᱲ ᱢᱟᱱᱮ ᱜᱟᱹᱭ ᱡᱟᱦᱟᱸ ᱜᱟᱭ ᱦᱳᱲᱳ ᱚᱱᱟ ᱠᱚᱜᱮ ᱯᱮ ᱜᱤᱰᱤ ᱵᱟᱲᱟᱭ ᱠᱟᱫᱟ ᱵᱟᱝ?
ᱦᱚᱸ ᱚᱱᱟ ᱠᱚᱫᱚ ᱦᱩᱭ ᱥᱟᱹᱛ ᱠᱟᱱᱟ ᱚᱱᱟ ᱠᱚᱫᱚ᱾
ᱫᱟᱭ ᱜᱚᱝᱠᱮ ᱟᱯᱮ ᱥᱮᱫ ᱫᱚ ᱛᱟᱦᱚᱞᱮ ᱜᱟᱦᱤᱨ ᱦᱩᱲᱩ ᱠᱚᱫᱚ ᱢᱟᱱᱮ ᱵᱟᱹᱭᱦᱟ. ᱦᱩᱲᱩ ᱠᱚᱫᱚ ᱚᱠᱟ ᱞᱮᱠᱟ ᱪᱮᱫ ᱦᱩᱲᱩ ᱠᱚᱯᱮ ᱚᱱᱠᱟ ᱯᱮ ᱪᱟᱥᱵᱟᱥ ᱜᱮᱭᱟ?
ᱪᱟᱥᱵᱟᱥ ᱫᱚ ᱚᱱᱮ ᱪᱮᱫ ᱠᱚ ᱱᱟᱜ ᱧᱩᱛᱩᱢ ᱠᱚᱦᱚ ᱵᱟᱹᱧ ᱵᱟᱲᱟᱭᱟ ᱛᱚ ᱤᱧ ᱢᱟ ᱡᱟᱹᱥᱛᱤ᱾
ᱜᱚᱝᱠᱮ ᱟᱞᱮ ᱥᱮᱱ ᱫᱚ ᱚᱱᱟ ᱜᱟᱦᱮᱨ ᱦᱩᱲᱩ ᱫᱚ ᱚᱠᱟ ᱞᱮᱠᱟ ᱠᱚ ᱪᱟᱥᱟ ᱢᱟᱱᱮ? ᱫᱷᱩᱲᱤ ᱨᱮ ᱛᱚᱞᱟ ᱠᱚ ᱜᱤᱰᱤᱭᱟ ᱟᱫᱚ ᱚᱱᱟ ᱢᱤᱫ ᱪᱟᱸᱫᱚ ᱛᱟᱨᱟ ᱜᱟᱱ ᱦᱩᱭ ᱞᱮᱱᱠᱷᱟᱱ ᱜᱮ ᱚᱱᱟ ᱨᱚᱦᱚᱭ ᱜᱟᱱᱚᱜᱼᱟ ᱟᱫᱚ ᱟ ᱵᱟᱹᱫᱽ ᱠᱚ ᱥᱤ ᱵᱟᱲᱟ ᱠᱟᱛᱮᱫ ᱟᱫᱚᱞᱮ ᱨᱚᱦᱚᱭᱟ ᱦᱟᱜ ᱟᱫᱚ ᱜᱟᱦᱤᱨ ᱦᱩᱲᱩ ᱚᱱᱠᱟ ᱢᱟᱱᱮ ᱦᱟᱢᱟᱞ ᱦᱩᱲᱩ ᱡᱟᱦᱟᱸ ᱫᱚ ᱠᱚ ᱞᱟᱹᱭᱟ ᱢᱟᱱᱮ ᱮᱜ ᱡᱟᱦᱟᱸ ᱫᱚ ᱫᱟᱨᱮ ᱠᱚ ᱠᱮᱴᱮᱡ ᱛᱟᱦᱮᱱᱟ ᱮᱸᱰᱮᱠᱷᱟᱱ ᱫᱚ ᱟᱫᱚ ᱵᱟᱹᱭᱦᱟᱹᱲ ᱦᱩᱲᱩ ᱛᱚ ᱟᱫᱚ ᱫᱟᱜ ᱠᱚ ᱡᱟᱹᱲᱤ ᱫᱟᱜ ᱠᱚᱟᱛᱮ ᱡᱟᱛᱮ ᱚᱱᱟ ᱠᱚ ᱵᱟᱢ ᱵᱷᱤᱸᱫᱟᱹᱲᱚᱜ ᱢᱟ ᱚᱱᱟ ᱠᱷᱟᱛᱤᱨ ᱚᱱᱠᱟᱱ ᱢᱟᱱᱮ ᱮ ᱦᱟᱢᱟᱞ ᱦᱟᱢᱟᱞ ᱦᱩᱲᱩ ᱠᱚᱞᱮ ᱪᱟᱥ ᱵᱟᱲᱟᱭᱟ ᱡᱮᱢᱚᱱ ᱵᱟᱹᱨᱩ ᱵᱚᱠᱞᱟᱜ ᱠᱚ ᱛᱟᱨᱯᱚᱨᱮ ᱫᱷᱚᱱᱚᱨᱟᱡᱽ ᱠᱚ᱾
ᱳᱭ
ᱟᱫᱚ ᱚᱱᱠᱟ ᱜᱷᱛᱩ ᱛᱚᱬᱟ ᱠᱚᱫᱚ ᱟᱣ. ᱨᱤ ᱜᱤᱰᱤ ᱦᱩᱭᱩᱜ-ᱟ ᱥᱮ ᱪᱮᱫ?
ᱩᱱᱠᱩ ᱫᱚ ᱟᱹᱣᱨᱤᱭᱟᱱᱟᱜ ᱵᱟᱭ ᱫᱟᱜ ᱮᱫ ᱠᱷᱟᱱ ᱚᱠᱟ ᱠᱷᱚᱱᱚᱮᱢ ᱜᱤᱰᱤᱭᱟᱱᱟᱜ᱾
ᱛᱟᱦᱚᱞᱮ ᱜᱚᱝᱠᱮ ᱱᱤᱛᱚᱜ ᱫᱚ ᱚᱠᱟ ᱨᱮ ᱢᱮᱱᱟᱜ ᱵᱤᱱᱟ?
ᱱᱤᱛᱚᱜ ᱫᱚ ᱱᱚᱛᱮ ᱵᱟᱡᱟᱨ ᱥᱮᱫ ᱨᱮᱜᱮ ᱢᱮᱱᱟᱜ ᱦᱟᱛᱟᱲ ᱞᱤᱧᱟ᱾ ᱛᱚ ᱚᱲᱟᱜ ᱥᱮᱱ ᱫᱚ ᱵᱟᱝ ᱪᱟᱞᱟ ᱪᱟᱞᱟᱣ ᱦᱟᱛᱟᱲ ᱦᱩᱭ ᱠᱟᱱᱟ।
ᱚ ᱵᱟᱝᱞᱟ ᱛᱟᱠᱚ ᱚᱲᱟᱜ ᱠᱚᱨᱮ ᱫᱚ ᱱᱟᱯᱟᱭ ᱵᱟᱲᱟ ᱜᱮ?
ᱦᱮᱸ ᱵᱟᱝ ᱟᱸᱡᱚᱢ ᱴᱷᱤᱠᱟᱹ ᱞᱮᱱᱟ?
ᱮᱜ ᱞᱟᱹᱭᱫᱟᱞᱤᱧ ᱵᱟᱵᱟ ᱛᱟᱠᱚ ᱫᱚ ᱚᱱᱟᱜ ᱠᱚᱨᱮ ᱫᱚ ᱱᱟᱯᱟᱭ ᱵᱟᱲᱟ ᱜᱮ ᱥᱮ?
ᱦᱚᱸ ᱱᱟᱯᱟᱭ ᱵᱟᱲᱟ ᱜᱮ ᱦᱚᱞᱟ ᱢᱟᱦᱫᱷᱮᱨ ᱜᱮ ᱠᱳᱞ ᱵᱚᱲᱟ ᱦᱚᱭ ᱞᱮᱱᱟ। ᱵᱩᱜᱤ ᱵᱟᱲᱟ ᱜᱮ ᱢᱮᱱᱟᱜ ᱠᱚᱣᱟ ᱡᱷᱚᱛᱚᱜᱮ।
ᱛᱟᱦᱟᱞᱮ ᱜᱚᱝᱠᱮ ᱚᱲᱟᱜ ᱥᱮᱱ ᱫᱚ ᱛᱤᱥ ᱵᱤᱱ ᱛᱤᱥ ᱠᱚᱛᱮ ᱵᱤᱱ ᱪᱟᱞᱟᱜ ᱠᱟᱱᱟ?
ᱦᱟᱯᱮ ᱠᱟᱹᱴᱤᱡ ᱛᱟᱞᱟᱝ ᱫᱤᱨᱤᱟᱱᱟ ᱱᱟᱦᱟᱜ।
ᱟᱹᱞᱤᱧ ᱦᱚᱸ ᱢᱮᱥ ᱠᱚᱨᱮ ᱜᱮ ᱢᱮᱱᱟᱜ ᱞᱤᱧᱟᱹ᱾ ᱟᱹᱞᱤᱧ ᱦᱚᱸ ᱚᱲᱟᱜ ᱞᱤᱧ ᱪᱟᱞᱟᱜᱼᱟ ᱱᱟᱦᱟᱜ। ᱦᱚᱞᱟ ᱫᱚ ᱮᱠᱡᱟᱢ ᱪᱟᱵᱟ ᱠᱟᱱᱟᱱ ᱛᱟᱞᱮᱭᱟ᱾ ᱟᱫᱚ ᱱᱤᱛᱚᱜ ᱚᱲᱟᱜ ᱪᱟᱞᱟᱜ ᱚᱲᱟᱜ ᱨᱮ ᱪᱟᱞᱟᱣ ᱠᱟᱛᱮᱜ ᱢᱟ ᱟᱭᱳᱼᱵᱟᱵᱟ ᱛᱟᱠᱚ ᱦᱚᱸ ᱠᱟᱹᱴᱤᱡ ᱜᱚᱲᱚ ᱟᱠᱚ ᱦᱩᱭᱩᱜᱼᱟ। ᱪᱟᱥᱵᱟᱥ ᱠᱚ ᱤᱫᱤ ᱠᱟᱛᱮᱫ᱾
ᱦᱮᱸ
ᱟᱨ ᱟᱭᱳᱼᱵᱟᱵᱟ ᱜᱮ ᱟᱵᱚ ᱠᱟᱨᱵᱟᱨ ᱠᱚᱞᱮ ᱵᱟᱞᱮ ᱠᱷᱚᱱ ᱠᱚ ᱦᱟᱨᱟ ᱠᱟᱜ ᱵᱚᱱᱟ ᱟᱵᱚ ᱜᱮ ᱡᱩᱫᱤ ᱵᱟᱝ ᱵᱚᱱ ᱥᱟᱦᱟᱡᱡᱚ ᱠᱚᱣᱟ ᱥᱮ ᱵᱟᱝ ᱵᱚᱱ ᱜᱚᱲᱚ ᱟᱠᱚᱣᱟ ᱛᱟᱦᱚᱞᱮ ᱟᱫᱚ ᱱᱚᱝᱠᱟ ᱜᱮ ᱡᱩᱫᱤ ᱪᱟᱞᱟᱣ ᱤᱫᱤᱜᱼᱟ ᱛᱟᱦᱟᱞᱮ ᱟᱵᱚ ᱟᱵᱚ ᱵᱤᱫᱟᱹᱞ ᱨᱮ ᱱᱚᱝᱠᱟ ᱟᱵᱚᱨᱮᱱ ᱜᱤᱫᱽᱨᱟᱹ ᱠᱚ ᱱᱚᱝᱠᱟ ᱠᱚ ᱰᱷᱤᱞᱟᱹᱢᱤ ᱵᱚᱱᱟ᱾
ᱦᱳᱭ
ᱛᱟᱦᱟᱞᱮ ᱜᱚᱝᱠᱮ ᱟᱫᱚ ᱟᱯᱮ ᱥᱮᱱ ᱫᱚ ᱚᱱᱠᱟ ᱵᱤᱨ ᱵᱩᱨᱩ ᱠᱚᱫᱚ ᱚᱠᱟ ᱞᱮᱠᱟ?
ᱵᱤᱨ ᱵᱩᱨᱩ ᱠᱚᱫᱚ ᱠᱟᱹᱴᱤᱡ ᱵᱩᱨᱩ ᱠᱚᱫᱚ ᱩᱱᱟᱹᱜ ᱫᱚ ᱵᱟᱹᱪᱩᱜᱼᱟ ᱱᱟ ᱦᱟᱸᱜ, ᱛᱚ ᱟᱞᱮ ᱫᱚ ᱥᱚᱨᱟᱱ ᱴᱟᱺᱰᱤ ᱜᱮᱛᱚ। ᱟᱫᱚ ᱼᱼ ᱠᱟᱹᱴᱤᱡ ᱢᱟᱱᱮ ᱵᱤᱨ ᱠᱚᱫᱚ ᱢᱮᱱᱟᱜ ᱜᱮᱭᱟ ᱱᱟᱼᱦᱟᱸᱜ ᱠᱟᱹᱴᱤᱡ ᱛᱟᱞᱟᱝ ᱥᱟᱺᱜᱤᱧ ᱫᱷᱟᱨᱟ ᱨᱮ
ᱟᱪᱪᱷᱟ ᱟᱪᱪᱷᱟ ᱵᱤᱨ ᱵᱩᱨᱩ ᱨᱮ ᱚᱱᱠᱟᱱ ᱢᱟᱱᱮ ᱡᱤᱭᱟᱹᱞᱤ ᱠᱚ ᱡᱮᱢᱚᱱ ᱦᱟᱹᱛᱤ ᱠᱚ, ᱛᱟᱨᱯᱚᱨᱮ ᱱᱮᱛᱟᱨ ᱢᱟ ᱟᱨᱦᱚᱸ ᱧᱮᱞᱚᱜ ᱼᱼ ᱢᱟᱱᱮ ᱟᱹᱰᱤᱜᱟᱱ ᱵᱤᱨ ᱥᱩᱠᱨᱤ ᱠᱚ ᱡᱟᱹᱥᱛᱤ ᱠᱟᱱᱟ ᱵᱤᱨ ᱵᱩᱨᱩ ᱠᱚᱨᱮ ᱤᱭᱟᱹ ᱵᱤᱨ ᱵᱩᱨᱩ ᱠᱚᱨᱮ। ᱟᱫᱚ ᱚᱱᱠᱟᱱ ᱟᱯᱮ ᱥᱮᱱ ᱫᱚ ᱚᱱᱠᱟ ᱵᱟᱝᱠᱚ ᱪᱟᱞᱟᱣ ᱵᱟᱲᱟᱜ ᱠᱟᱱ ᱜᱮᱭᱟ?
ᱦᱮᱸ ᱦᱤᱡᱩᱜ ᱫᱚ ᱦᱮᱡ ᱵᱟᱲᱟᱜ ᱠᱟᱱᱟ ᱦᱟᱹᱛᱤ ᱟᱨ ᱱᱟᱼᱦᱟᱸᱜ ᱱᱩᱠᱩ ᱡᱟᱹᱥᱛᱤ ᱫᱚ ᱥᱩᱠᱨᱤ ᱢᱮᱱᱟᱜ ᱠᱚᱣᱟ ᱟᱨ ᱼᱼ ᱠᱤᱪᱷᱩ ᱫᱚ ᱠᱩᱞᱟᱹᱭ ᱠᱚ ᱧᱮᱞ ᱵᱟᱲᱟᱭ ᱦᱩᱭᱩᱜ ᱠᱟᱱᱟ ᱛᱚ ᱩᱱᱠᱩ ᱠᱚᱜᱮ ᱢᱮᱱᱟᱜ ᱠᱚᱣᱟ ᱱᱟ-ᱦᱟᱸᱜ ᱵᱚᱨᱛᱚᱢᱟᱱ ᱫᱚ।
ᱟᱪᱪᱷᱟ ᱩᱱᱠᱩ ᱚᱱᱟ ᱡᱤᱭᱟᱹᱞᱤ ᱠᱟᱛᱷᱟ ᱵᱚᱞᱚᱝ ᱠᱟᱹᱴᱤᱡ ᱞᱟᱝ ᱜᱟᱞᱢᱟᱨᱟᱣ ᱠᱮᱫᱟ, ᱟᱫᱚᱧ ᱩᱭᱦᱟᱹᱨ ᱜᱚᱫ ᱠᱮᱫᱟ। ᱤᱭᱟᱹ ᱢᱟᱱᱮ ᱼᱼ ᱟᱵᱚ ᱡᱮᱢᱚᱱ ᱡᱮᱢᱚᱱ ᱥᱮᱸᱫᱽᱨᱟ ᱠᱚᱵᱚᱱ ᱪᱟᱞᱟᱜ ᱠᱟᱱᱟ ᱮᱢᱱᱤ ᱫᱤᱱ ᱠᱚᱨᱮ, ᱡᱮᱢᱚᱱ ᱥᱟᱨᱜᱟ ᱜᱚᱡ ᱪᱮᱸᱬᱮ ᱜᱚᱡ। ᱟᱫᱚ ᱱᱚᱣᱟ ᱠᱚ ᱤᱫᱤ ᱠᱟᱛᱮ ᱡᱮᱢᱚᱱ ᱟᱵᱚ, ᱟᱵᱚ ᱢᱟᱱᱮ ᱠᱚ ᱼ ᱢᱟᱱᱮ ᱵᱟᱹᱲᱤᱡ ᱠᱚ ᱫᱚᱥᱮᱫ ᱵᱚᱱᱟ ᱡᱮᱢᱚᱱ ᱱᱚᱼᱚᱭ ᱡᱮ ᱡᱤᱵᱽ ᱡᱤᱭᱟᱹᱞᱤ ᱠᱚ ᱜᱚᱡ ᱠᱚᱫᱚ ᱡᱟᱦᱟᱸ ᱼᱼ ᱵᱟᱨᱚᱱ ᱵᱟᱨᱚᱱ ᱜᱮᱭᱟ ᱢᱮᱱᱛᱮ᱾ ᱟᱫᱚ ᱡᱮᱢᱚᱱ ᱮᱴᱟᱜ ᱼᱼ ᱮᱴᱟᱜ ᱡᱮᱢᱚᱱ ᱪᱷᱟᱹᱛᱤᱠ ᱠᱚ ᱤᱭᱟᱹ ᱮᱴᱟᱜ ᱡᱟᱹᱛ ᱠᱚᱦᱚᱸ ᱡᱮ ᱵᱚᱱ ᱧᱮᱞ ᱠᱚᱣᱟ, ᱩᱱᱠᱩ ᱡᱮᱢᱚᱱ ᱰᱟᱝᱨᱤ ᱠᱚ ᱢᱮᱨᱚᱢ ᱼᱼ ᱛᱟᱯᱚᱨᱮ ᱥᱤᱢ ᱠᱚ ᱠᱚ ᱜᱚᱡᱮᱫ ᱠᱚᱛᱮ ᱠᱚ ᱟᱠᱷᱨᱤᱧᱟ। ᱛᱟᱦᱟᱞᱮ ᱚᱱᱟ ᱤᱫᱤ ᱠᱟᱛᱮᱫ ᱟᱵᱤᱱ ᱪᱮᱫ ᱵᱤᱱ ᱢᱮᱱᱟ? ᱡᱮ ᱟᱵᱚᱣᱟᱜ ᱡᱩᱫᱤ ᱠᱷᱚᱱ ᱵᱟᱹᱲᱤᱡ ᱦᱩᱭᱩᱜ ᱠᱟᱱᱟ᱾ ᱛᱟᱦᱟᱞᱮ ᱩᱱᱠᱩᱣᱟᱜ ᱫᱚ ᱤᱫᱤ ᱠᱟᱛᱮᱜ ᱟᱹᱵᱤᱱ ᱠᱟᱹᱴᱤᱡ ᱼᱼ ᱢᱤᱫ ᱵᱟᱨ ᱠᱟᱛᱷᱟ ᱵᱤᱱ ᱞᱟᱹᱭ ᱞᱮᱠᱷᱟᱱ ᱱᱟᱯᱟᱭ ᱼᱼ
ᱟᱵᱚ ᱡᱮᱢᱚᱱ ᱚᱠᱟ ᱞᱮᱠᱟ ᱵᱚᱱ ᱵᱩᱡᱷᱮᱫ ᱠᱚᱣᱟ ᱩᱱᱠᱩ ᱦᱚᱸᱛᱚ ᱚᱱᱠᱟ ᱞᱮᱠᱟ᱾ ᱩᱱᱠᱩᱣᱟᱜ ᱦᱚᱸᱛᱚ ᱢᱤᱫᱴᱟᱝ ᱩᱱᱠᱩ ᱦᱚᱸᱠᱚ ᱫᱳᱥ ᱮᱫᱟ ᱛᱚ।
ᱦᱮᱸ ᱜᱚᱢᱠᱮ
ᱩᱱᱠᱩᱣᱟᱜ ᱦᱚᱸ ᱛᱚ ᱫᱳᱥ ᱠᱟᱱ ᱛᱟᱠᱚᱣᱟ ᱟᱫᱚ ᱚᱱᱟ ᱦᱚᱸ ᱩᱱᱠᱩ ᱵᱟᱠᱚ ᱧᱮᱞ ᱠᱷᱟᱱ ᱫᱚ ᱪᱮᱫ ᱮᱢ ᱢᱮᱛᱟ ᱠᱚᱣᱟ ᱦᱚᱲ ᱠᱚᱫᱚ। ᱡᱮ ᱥᱟᱱᱛᱟᱲ ᱜᱮᱠᱚ ᱜᱚᱡ ᱠᱚᱣᱟ ᱚᱱᱠᱟᱱ ᱠᱟᱛᱷᱟ ᱫᱚ ᱵᱟᱝ ᱠᱟᱱᱟ ᱩᱱᱠᱩ ᱡᱟᱦᱟᱸ ᱫᱤᱠᱩ ᱪᱷᱟᱹᱛᱤᱠ ᱦᱚᱸᱛᱚ ᱠᱚ ᱜᱚᱡᱮᱫ ᱠᱚᱜᱮᱭᱟ। ᱚᱱᱟ ᱛᱮᱫᱚ ᱥᱟ ᱚᱱᱠᱟ ᱛᱮᱫᱚ ᱚᱱᱟ ᱛᱮᱫᱚ ᱥᱟᱱᱛᱟᱲᱟᱜ ᱫᱚᱥ ᱼᱼ ᱛᱮᱱᱟᱜ ᱦᱚᱸ ᱵᱟᱝ ᱦᱩᱭᱩᱜ ᱠᱟᱱᱟ ᱚᱱᱠᱟᱛᱮ ᱢᱟ।
ᱦᱮᱸ ᱜᱚᱝᱠᱮ ᱥᱮ ᱟᱵᱚ ᱫᱚ ᱢᱟᱱᱮ ᱯᱟᱹᱦᱤᱞ ᱠᱷᱚᱱᱟᱜ ᱜᱮ ᱟᱹᱰᱤ ᱼᱼ ᱞᱟᱛᱟᱨ ᱢᱮᱫ ᱛᱮᱠᱚ ᱧᱮᱞ ᱵᱚᱱ ᱛᱮ ᱚᱱᱟ ᱠᱷᱟᱹᱛᱤᱨ ᱠᱚ ᱢᱮᱛᱟᱢᱟ ᱠᱚ ᱡᱮ ᱼᱼ ᱠᱤᱱᱛᱩ ᱟᱵᱚᱱ ᱚᱱᱠᱟ ᱞᱮᱠᱟ ᱜᱮ ᱟᱵᱤᱱᱟᱜ ᱢᱮᱱᱛᱮ ᱫᱚ ᱪᱮᱫ?
ᱦᱩᱸ ᱵᱟᱝ ᱟᱸᱡᱚᱢ ᱴᱷᱤᱠᱟᱹ ᱞᱮᱱᱟ ᱠᱟᱹᱴᱤᱡ ᱛᱟᱞᱟᱝ।
ᱢᱮᱱᱫᱟᱞᱤᱧ ᱡᱮᱦᱮᱛᱩ ᱯᱟᱹᱦᱤᱞ ᱠᱷᱚᱱᱟᱜ ᱜᱮ ᱟᱵᱚ ᱫᱚ ᱮᱴᱟᱜ ᱜᱮ ᱮᱴᱟᱜ ᱡᱟᱹᱛ ᱢᱟᱱᱢᱤ ᱠᱚ ᱟᱵᱚ ᱫᱚ ᱡᱮᱦᱮᱛᱩ ᱥᱟᱱ ᱟᱵᱚ ᱫᱚ ᱡᱮᱦᱮᱛᱩ ᱥᱟᱱᱛᱟᱲ ᱠᱟᱱ ᱛᱮᱵᱚᱱ ᱠᱟᱹᱴᱤᱡ ᱞᱟᱛᱟᱨ ᱢᱮᱫ ᱛᱮᱜᱮ ᱠᱚ ᱧᱮᱞ ᱵᱚᱱᱟ᱾ ᱛᱚ ᱚᱱᱟ ᱠᱷᱟᱹᱛᱤᱨ ᱜᱮ ᱡᱮᱢᱚᱱ ᱟᱵᱚ ᱡᱮᱢᱚᱱ ᱠᱷᱟᱹᱛᱤᱨ ᱜᱮ ᱟᱵᱚ ᱡᱮᱢᱚᱱ ᱡᱤᱭᱟᱹᱞᱤ ᱠᱚᱵᱚᱱ ᱠᱷᱚᱛᱤᱭᱮᱜ ᱠᱚ ᱛᱟᱦᱮᱱ ᱫᱚ ᱟᱵᱚᱣᱟᱜ ᱮᱱᱠᱷᱟᱱ ᱫᱚ ᱠᱷᱟᱨᱟᱯ ᱦᱩᱭᱩᱜ ᱠᱟᱱᱟ ᱟᱨ ᱟᱵᱚᱣᱟᱜ ᱠᱷᱟᱱ ᱫᱚ ᱵᱟᱹᱲᱤᱡ ᱦᱩᱭᱩ ᱢᱟᱱᱮ ᱵᱷᱟᱹᱜᱤ ᱦᱩᱭᱩᱜ ᱠᱚᱱᱟ ᱟᱫᱚ ᱚᱱᱟ ᱢᱮᱱ ᱠᱟᱛᱮ ᱫᱚ ᱟᱫᱚ ᱚᱱᱟ ᱜᱮᱞᱤᱧ ᱢᱮᱱᱫᱟ ᱡᱮ ᱟᱵᱚ ᱫᱚ ᱢᱟᱱᱮ ᱡᱟᱹᱱᱤᱡ ᱠᱷᱟᱱ ᱟᱨ ᱢᱤᱫ ᱛᱮ
ᱦᱩᱭᱩᱜᱼᱟ ᱱᱟᱜ ᱪᱮ ᱚᱱᱟ ᱢᱟ ᱦᱟᱸᱜ ᱱᱤᱡᱮ ᱦᱚᱸ ᱵᱟᱝ ᱞᱟᱹᱭ ᱜᱟᱱᱚᱜᱼᱟ ᱪᱮᱫ ᱢᱮᱫ ᱛᱮᱠᱚ ᱧᱮᱞᱮᱫ ᱵᱚᱱᱟ᱾
ᱦᱮᱸ ᱜᱚᱝᱠᱮ ᱱᱚᱜ ᱱᱚᱣᱟ ᱡᱮᱢᱚᱱ ᱞᱟᱛᱟᱨ ᱢᱮᱫ ᱛᱮᱠᱚ ᱧᱮᱞᱮᱫ ᱵᱚᱱᱟ ᱛᱟᱦᱟᱞᱮ ᱱᱚᱣᱟ ᱟᱵᱚ ᱪᱤᱠᱟᱹᱛᱮᱵᱚᱱ ᱪᱚ ᱟᱨᱦᱚ ᱪᱮᱛᱟᱱ ᱥᱮᱫ ᱮᱢ ᱨᱟᱠᱟᱵ ᱫᱟᱲᱮᱭᱟᱜ ᱞᱮᱠᱟ ᱟᱹᱵᱤᱱᱟᱜ ᱢᱚᱛ ᱛᱮ
ᱟᱞᱤᱧᱟᱹᱜ ᱢᱚᱛ ᱛᱮ ᱫᱚ ᱚᱠᱟ ᱞᱮᱠᱟ ᱟᱵᱚ ᱡᱮᱢᱚᱱ ᱡᱮᱢᱚᱱ ᱠᱚ ᱞᱟᱹᱭᱫᱟ ᱵᱤᱨᱵᱩᱨᱩ ᱨᱮ ᱪᱮᱸᱬᱮ ᱱᱚᱝᱠᱟ ᱥᱮᱸᱫᱽᱨᱟ ᱟᱞᱚᱯᱮ ᱪᱟᱞᱟᱜᱼᱟ ᱚᱱᱠᱟ ᱦᱚᱸ ᱟᱵᱚ ᱦᱚᱸ ᱵᱚᱱ ᱫᱟᱹᱵᱤᱭᱟ ᱡᱮ ᱟᱯᱮ ᱦᱚᱸ ᱡᱮ ᱱᱚᱝᱠᱟ ᱡᱤᱭᱟᱹᱞᱤ ᱥᱮ ᱜᱚᱴᱟ ᱯᱮ ᱟᱹᱠᱷᱨᱤᱧ ᱵᱟᱲᱟᱭᱮᱫ ᱠᱚᱣᱟ ᱜᱮᱫ ᱠᱟᱛᱮᱫ ᱜᱚᱡ ᱠᱟᱛᱮᱫ ᱛᱚ ᱚᱱᱟ ᱦᱚᱸ ᱟᱯᱮ ᱦᱚᱸ ᱵᱚᱱᱫᱚᱭ ᱛᱟᱵᱚᱱ ᱯᱮ᱾
ᱦᱮᱸ ᱦᱮᱸ ᱜᱚᱝᱠᱮ ᱾ ᱟᱹᱰᱤ ᱵᱟᱹᱭ ᱟᱹᱰᱤ ᱵᱷᱟᱜᱮ ᱠᱟᱛᱷᱟᱢ ᱞᱟᱹᱭ ᱠᱮᱫᱟ ᱜᱚᱢᱠᱮ ᱟᱫᱚ ᱠᱟᱨᱚᱱ ᱟᱞᱤᱧ ᱟᱞᱤᱧ ᱢᱮᱱ ᱫᱟ ᱠᱟᱨᱚᱱ ᱦᱩᱭᱩᱜ ᱠᱟᱱᱟ ᱡᱤᱵᱽ ᱡᱤᱭᱟᱹᱞᱤ ᱫᱚ ᱡᱚᱛᱚ ᱨᱮᱱ ᱜᱤ ᱡᱚᱛᱚ ᱦᱚᱲᱟᱜ ᱜᱮ ᱡᱤᱣᱤ ᱢᱮᱱᱟᱜᱼᱟ ᱛᱚ᱾ ᱟᱫᱚ ᱠᱟᱨᱚᱱ ᱦᱩᱭᱩᱜᱜ ᱠᱟᱱᱟ ᱡᱮ ᱟᱞᱮ ᱥᱩᱢᱩᱝ ᱡᱮ ᱩᱱᱤ ᱥᱟᱨᱜᱟ ᱛᱟᱯᱚᱨᱮ ᱵᱟᱨᱩᱵᱰᱟᱸᱜ ᱡᱤᱣᱤ ᱢᱮᱱᱟᱜ ᱛᱚ ᱚᱱᱠᱟ ᱫᱚ ᱵᱟᱝ ᱰᱟᱝᱨᱤ ᱢᱮᱨᱚᱢ ᱠᱚ ᱱᱩᱠᱩᱣᱟᱜ ᱡᱤᱣᱤ ᱢᱮᱱᱟᱜᱼᱟ᱾
ᱦᱮᱸ ᱾
ᱟᱫᱚ ᱜᱚᱝᱠᱮ ᱟᱯᱮᱥᱮᱱ ᱫᱚ ᱪᱟᱥᱵᱟᱥ ᱠᱚᱫᱚ ᱪᱮᱫ ᱠᱚᱛᱮᱯᱮ ᱪᱟᱥᱵᱟᱥ ᱵᱟᱲᱟᱭ ᱜᱮᱭᱟ?
ᱪᱮᱫ ᱠᱚᱛᱮ ᱵᱚᱞᱛᱮ ᱢᱟᱱᱮ ᱥᱤᱭᱜ ᱠᱚᱥᱮ ᱱᱚᱣᱟ ᱱᱟᱦᱮᱞ ᱠᱚᱨᱮ ᱱᱟᱸᱜ ᱵᱮᱯᱟᱨ ᱠᱚᱥᱮ ᱪᱮᱫ
ᱦᱮᱸ ᱦᱮᱸ ᱦᱮᱸ ᱜᱚᱝᱠᱮ ᱦᱮᱸ ᱾
ᱦᱳᱭ ᱱᱟᱦᱮᱞ ᱠᱚᱛᱮ ᱜᱮ ᱢᱟᱱᱮ ᱱᱮᱛᱟᱨ ᱢᱟ ᱱᱟᱷᱜ ᱰᱤᱡᱤᱴᱮᱞ ᱡᱩᱜᱽ ᱛᱚ ᱟᱫᱚ ᱞᱚᱴᱟᱨ ᱠᱚᱜᱮ ᱩᱰᱩᱠ ᱵᱟᱲᱟ ᱦᱩᱭᱩᱜ ᱠᱟᱱᱟ ᱚᱱᱟ ᱛᱮᱜᱮ ᱱᱟᱜ ᱥᱤ ᱵᱟᱲᱟ ᱦᱩᱭᱩᱜ ᱠᱟᱱᱟ᱾
ᱦᱮᱸ ᱜᱚᱝᱠᱮ ᱟᱨ ᱱᱮᱛᱟᱨ ᱢᱟ ᱰᱟᱝᱨᱤ ᱟᱠᱷᱨᱤᱧ ᱠᱚᱦᱚᱸ ᱠᱚ ᱵᱚᱱᱫᱚ ᱠᱟᱜᱼᱟ, ᱰᱟᱝᱨᱟ ᱠᱚᱦ ᱪᱮᱫ ᱛᱟᱭ ᱛᱚ ᱚᱠᱟᱨᱮᱢ ᱦᱟᱛᱟᱣ ᱛᱮ ᱱᱮᱛᱟᱨ ᱢᱟᱢ ᱥᱤᱭᱟ
ᱦᱚᱸ ᱚ ᱾
ᱛᱟᱦᱚᱞᱮ ᱜᱚᱝᱠᱮ ᱟᱯᱮ ᱥᱮᱱ ᱫᱚ ᱥᱩᱱᱩᱢ ᱠᱚ ᱧᱟᱢ ᱵᱟᱲᱟᱜ ᱠᱟᱱᱟ ᱥᱮ ᱵᱟᱝ ᱱᱮᱛᱟᱨ ᱢᱟᱠᱚ ᱞᱟᱹᱭ ᱢᱮᱱᱫᱟ ᱟᱨᱚ ᱥᱩᱱᱩᱢ ᱠᱚᱦᱚᱸ ᱵᱟᱝ ᱧᱟᱢᱚᱜ ᱠᱟᱱᱟ ᱠᱟᱱᱟ ᱟᱨᱚ ᱱᱮᱛᱟᱨ ᱢᱟ ᱟᱨᱚ ᱪᱟᱥᱵᱟᱥ ᱥᱤᱡᱮᱱ ᱥᱮᱴᱮᱨᱱᱟ ᱥᱩᱱᱩᱢ ᱵᱟᱝᱠᱷᱟᱱ ᱡᱮᱢᱚᱱ ᱪᱟᱥᱵᱟᱥ ᱦᱚᱸ ᱵᱟᱝ ᱜᱟᱱᱚᱜᱼᱟ ᱾
ᱦ ᱟᱫᱚ ᱚᱱᱠᱟ ᱡᱟᱹᱥ
ᱦᱮᱸ ᱜᱚᱝᱠᱮ ᱵᱟᱝ ᱡᱚᱢ ᱴᱷᱤᱠᱟᱹᱜ ᱠᱟᱱ ᱛᱟᱹᱵᱤᱱᱟ? ᱦᱮᱞᱳ ᱜᱚᱢᱠᱮ ᱾ ᱦᱮᱞᱳ ᱦᱮᱞᱳ ᱜᱚᱢᱠᱮ ᱦᱮ
ᱦᱮᱸ ᱟᱸᱡᱚᱢᱚᱜ ᱠᱟᱱᱟ ᱱᱤᱛᱚᱜ ᱫᱚ ᱾
ᱛᱟᱦᱚᱞᱮ ᱜᱚᱝᱠᱮ ᱪᱮᱫ ᱵᱮᱱ ᱞᱟᱹᱭᱮᱫ ᱛᱟᱦᱮᱱᱟ?
ᱦᱮᱸ ᱞᱟᱹᱭ ᱟᱹᱞᱤᱧ ᱥᱮᱱ ᱫᱚ ᱱᱟᱷᱜ ᱡᱟᱹᱥᱛᱤ ᱚᱱᱟ ᱥᱩᱱᱩᱢ ᱠᱚᱫᱚ ᱢᱟᱱᱮ ᱚᱱᱠᱟ ᱞᱮ ᱠᱚᱢ ᱠᱚᱢ ᱜᱮ ᱧᱟᱢᱚᱜ ᱠᱟᱱᱟ ᱱᱟᱷᱜ ᱾ ᱡᱟ ᱧᱮᱞᱚᱜ ᱠᱟᱱᱟ ᱱᱤᱭᱟᱹ ᱫᱷᱟᱣ ᱫᱚ ᱡᱟᱹᱟᱥᱛᱤ ᱢᱟᱹᱱᱢᱤ ᱠᱚᱫᱚ ᱪᱮᱫᱪᱚ ᱪᱟᱥ ᱫᱚ ᱩᱱᱟᱹᱜ ᱵᱟᱠᱚ
ᱜᱚᱝᱠᱮ ᱵᱟᱝ ᱟᱸᱚᱢ ᱴᱷᱤᱠᱟᱹᱜ ᱠᱟᱱ ᱛᱟᱵᱮᱱᱟ ᱠᱟᱹᱴᱤᱡ ᱪᱩᱞᱳᱜ ᱾ ᱦᱮᱞᱳ ᱾ ᱦᱮᱞᱳ ᱜᱚᱢᱠᱮ ᱾ ᱦᱮᱞᱳ ᱜᱚᱢᱠᱮ ᱾ ᱦᱮᱞᱳ ᱾